ᱦᱮᱞᱳ ᱦᱮᱸ ᱡᱚᱦᱟᱨ ᱜᱮ᱾
ᱦᱮᱸ ᱦᱮᱸ ᱡᱚᱦᱟᱨ ᱜᱮ᱾
ᱛᱟ ᱟᱸᱡᱚᱢᱚᱜ ᱠᱟᱱᱟ ᱨᱚᱲ ᱠᱚ ᱴᱷᱤᱠ ᱥᱟᱺᱦᱤᱡ?
ᱦᱮᱸ ᱴᱷᱤᱠ ᱥᱟᱺᱦᱤᱡ ᱜᱮ ᱟᱸᱡᱚᱢᱚᱜ ᱠᱟᱱᱟ ᱟᱹᱞᱤᱧᱟᱜ ᱵᱤᱱ ᱟᱸᱡᱚᱢ ᱫᱟ?
ᱦᱳᱭ ᱦᱳᱭ ᱟᱵᱮᱱᱟᱜ ᱦᱚᱸᱞᱤᱧ ᱟᱸᱢᱮᱜ-ᱟ ᱴᱷᱤᱠ ᱜᱮ᱾
ᱦᱩᱸ ᱦᱮᱸ
ᱦᱩᱸᱜ-ᱩᱸ ᱛᱚ ᱛᱟᱦᱚᱞᱮ ᱪᱮᱫ ᱵᱤᱱ ᱪᱤᱠᱟᱹᱭᱮᱜ-ᱟ ᱱᱮᱛᱚᱜ ᱫᱚ?
ᱱᱤᱛᱚᱜ ᱫᱚ ᱱᱟᱜ ᱚᱝᱠᱟ ᱫᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱱᱚᱜ-ᱚᱭ ᱛᱚ ᱫᱩᱲᱩᱵ ᱵᱟᱲᱟ ᱦᱳᱭ ᱠᱟᱱᱟ᱾ ᱟᱫᱚ ᱟᱵᱤᱱ ᱫᱚ?
ᱟᱪᱪᱷᱟ ᱟᱪᱪᱷᱟ ᱟᱹᱞᱤᱧ ᱦᱚᱸ ᱦᱟᱸᱜ ᱱᱚᱜ-ᱚᱭ ᱞᱤᱧ ᱫᱩᱲᱩᱵ ᱵᱟᱲᱟᱣ ᱟᱠᱟᱱᱟ ᱱᱤᱛᱚᱜ ᱫᱚ᱾ ᱚᱲᱟᱜ ᱠᱚᱲᱮᱫ ᱜᱮ᱾ ᱛᱟᱦᱚᱞᱮ ᱱᱟᱯᱟᱭ ᱵᱟᱲᱟ ᱜᱮᱭᱟ ᱵᱤᱱ?
ᱦᱩᱸ ᱦᱮᱸ ᱱᱟᱯᱟᱭ ᱫᱚ ᱱᱤᱛᱚᱜ ᱫᱚᱞᱤᱧ ᱱᱟᱯᱟᱭ ᱵᱟᱲᱟᱭ ᱜᱮᱭᱟ ᱦᱚᱞᱟ ᱢᱟᱦᱽᱫᱮᱨ ᱫᱚ ᱱᱚᱝᱠᱟ ᱨᱩᱣᱟᱹ ᱦᱟᱥᱩ ᱵᱟᱲᱟ ᱮᱱᱟᱞᱤᱧ ᱛᱟᱦᱮᱸᱜ ᱦᱟᱜ ᱴᱷᱤᱠ ᱧᱚᱜ ᱜᱮ᱾ ᱟᱹᱵᱤᱱ ᱜᱮ ᱪᱮᱫ ᱞᱮᱠᱟ ᱢᱮᱱᱟᱜ ᱠᱟᱜ ᱵᱤᱱᱟ?
ᱟᱹᱞᱤᱧ ᱫᱚ ᱦᱟᱸᱜ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟ ᱱᱤᱛᱚᱜ ᱫᱚ᱾
ᱦᱳᱭ᱾
ᱛᱟᱦᱚᱞᱮ ᱨᱟᱱ ᱠᱚᱫᱚ ᱵᱤᱱ ᱟᱜᱩ ᱵᱟᱲᱟ ᱞᱮᱜ-ᱟ ᱥᱮ ᱵᱟᱝ?
ᱦᱮᱸ ᱟᱜᱩ ᱠᱟᱫᱟ ᱞᱤᱧ᱾ ᱦᱚᱜ-ᱱᱚᱝᱠᱟ ᱫᱟᱜ ᱡᱟᱯᱩᱫᱮᱜ-ᱟᱭ ᱛᱚ ᱞᱚᱦᱚᱫ ᱵᱟᱲᱟ ᱦᱩᱭ ᱞᱮᱱᱟ ᱵᱟᱹᱫ ᱠᱚ ᱪᱟᱞᱟᱣ ᱵᱟᱲᱟ ᱦᱩᱭ ᱞᱮᱱ ᱛᱟᱦᱮᱸ-ᱟ᱾
ᱛᱟᱯᱚᱨᱮ ᱩᱸᱻ ᱞᱚᱦᱚᱫ ᱵᱟᱲᱟ ᱦᱩᱭ ᱠᱟᱱᱟ ᱛᱟᱯᱚᱨᱮ ᱟᱨᱦᱚᱸ ᱥᱤᱛᱩᱝ ᱠᱚᱨᱮ ᱛᱟᱦᱮᱸ ᱵᱟᱲᱟ ᱦᱩᱭ ᱠᱟᱱᱟ ᱛᱚ ᱚᱱᱠᱟ ᱨᱩᱭᱟᱹ ᱠᱚ ᱦᱮᱡ
ᱦᱳᱭ ᱟᱨᱠᱤ ᱢᱟᱱᱮ ᱛᱟᱦᱚᱞᱮ ᱦᱚᱲᱢᱚᱲ ᱠᱟᱹᱴᱤᱡ ᱵᱟᱹᱲᱤᱡ ᱜᱚᱫ ᱞᱮᱱ ᱜᱮᱭᱟ ᱵᱟᱝ᱾
ᱦᱮᱸ
ᱟᱪᱪᱷᱟ ᱟᱪᱪᱷᱟ ᱦᱳᱭ ᱛᱚ ᱟᱪᱪᱷᱟ ᱡᱚᱠᱷᱚᱱ ᱱᱚᱜ-ᱚᱸ ᱱᱚᱣᱟ ᱨᱩᱣᱟᱹ ᱠᱟᱛᱷᱟ ᱵᱤᱱ ᱞᱟᱹᱭ ᱠᱮᱜ-ᱟ ᱛᱟᱦᱚᱠᱮ ᱱᱚᱜ-ᱚᱸ ᱱᱚᱣᱟ ᱨᱩᱣᱟᱹ ᱦᱟᱥ ᱥᱩ ᱥᱮ ᱦᱚᱲᱢᱚ ᱨᱮ ᱟᱡᱟᱨ ᱵᱮᱢᱟᱨ ᱠᱚ ᱱᱚᱜ-ᱚᱭ ᱱᱤᱭᱟᱹ ᱡᱩᱜᱽ ᱢᱟ ᱟᱭᱢᱟ ᱜᱟᱱ ᱜᱮ ᱧᱮᱞᱚᱜᱚᱜ ᱠᱟᱱ᱾ ᱛᱟᱦᱚᱞᱮ ᱱᱚᱜ-ᱚᱸ ᱱᱚᱣᱟ ᱵᱟᱨᱮ ᱠᱚᱛᱮ ᱠᱟᱴᱤᱡ ᱜᱟᱞᱢᱟᱨᱟᱣ ᱞᱮᱠᱷᱟᱱ ᱚᱠᱟ ᱞᱮᱠᱟ ᱠᱚᱜ ᱜᱟᱱ ᱠᱚᱜ ᱛᱮ?
ᱦᱮᱸ ᱟᱹᱰᱤ ᱜᱮ ᱵᱷᱟᱹᱜᱤ ᱠᱚᱜ-ᱟ ᱦᱩᱱᱟᱹᱝ᱾
ᱟᱪᱪᱷᱟ ᱟᱪᱪᱷᱟ ᱦᱳᱭ ᱛᱚ᱾ ᱱᱚᱜ-ᱚᱭ ᱱᱮᱛᱟᱨ ᱢᱟ ᱧᱮᱞ ᱵᱤᱱ ᱧᱮᱞᱚᱜᱚᱜ ᱠᱟᱱᱟ ᱱᱟᱥᱮᱱᱟᱜ ᱛᱮᱜᱮ ᱵᱚᱱ ᱨᱩᱣᱟᱹᱜ ᱠᱟᱱᱟ ᱥᱮ ᱦᱚᱲᱢᱚ ᱠᱚ ᱫᱩᱨᱵᱚᱞᱚᱜ ᱠᱟᱱ ᱛᱟᱵᱚᱱᱟ᱾
ᱴᱷᱤᱠ ᱴᱷᱤᱠ᱾
ᱠᱤᱱᱛᱩ ᱯᱟᱦᱤᱞ ᱜᱟᱱ ᱚᱝᱠᱟ ᱦᱟᱲᱟᱢ ᱦᱟᱯᱲᱟᱢ ᱠᱚ ᱠᱚᱴᱷᱮᱱ ᱧᱮᱞᱚᱜ ᱟᱸᱡᱚᱢ ᱵᱟᱲᱟ ᱦᱩᱭ ᱠᱟᱱᱟ ᱩᱱᱠᱩ ᱫᱚ ᱦᱟᱸᱜ ᱩᱱᱟᱹᱜ ᱞᱚ ᱜᱚᱱ ᱫᱚ ᱵᱟᱠᱚ ᱨᱩᱣᱟᱹ ᱦᱚᱫᱚᱜ ᱠᱟᱱ ᱛᱟᱦᱮᱸᱫ ᱥᱮ ᱢᱤᱫᱴᱟᱝ ᱦᱚᱲᱢᱚ ᱨᱮ ᱡᱟᱦᱟᱸ ᱥᱟᱦᱟᱣ ᱫᱟᱲᱮ ᱟᱰᱤ ᱡᱟᱥᱛᱤ ᱜᱮ ᱛᱟᱦᱮᱸ ᱠᱟᱱ ᱛᱟᱠᱚᱣᱟ᱾ ᱡᱟᱦᱟᱸ ᱫᱚ ᱦᱟᱸᱜ ᱟᱵᱚᱣᱟᱜ ᱫᱚ ᱱᱤᱛᱚᱜ ᱫᱚ ᱦᱟᱸᱜ ᱚᱱᱠᱟ ᱮᱠᱴᱟ ᱫᱚ ᱵᱟᱹᱱᱩᱜ ᱠᱟᱜ-ᱟ᱾
ᱛᱚ ᱪᱮᱫ ᱵᱤᱱ ᱢᱚᱱᱮᱭᱟ ᱟᱵᱮᱱ ᱪᱮᱫ ᱠᱷᱟᱹᱛ ᱛᱤᱨ ᱱᱚᱣᱟ ᱦᱩᱭᱩᱜ ᱠᱟᱱᱟ ᱟᱹᱞᱤᱧ ᱫᱩᱞᱤᱧ ᱢᱮᱱᱟ ᱱᱚᱣᱟ ᱠᱚᱫᱚ ᱦᱟᱸᱜ ᱡᱚᱢ ᱧᱩ ᱨᱮᱱᱟᱜ ᱟᱰᱤ ᱜᱟᱱ ᱜᱮ ᱮᱸᱴᱠᱮ ᱴᱚᱸᱬᱮ ᱥᱮ ᱟᱰᱤ ᱨᱚᱠᱚᱢ ᱵᱚᱱ ᱵᱚᱫᱚᱞ ᱠᱟᱜ-ᱟ ᱚᱱᱟ ᱠᱚ ᱠᱷᱟᱛᱤᱨ ᱜᱮ ᱱᱚᱝᱠᱟ ᱫᱚ ᱦᱩᱭᱩᱜ ᱠᱟᱱᱟ ᱟᱵᱮᱱ ᱪᱮᱫ ᱞᱮᱠᱟᱵᱤᱱ ᱢᱚᱱᱮᱭᱟ?
ᱟᱹᱞᱤᱧᱟᱜ ᱢᱚᱱᱮ ᱛᱮᱫᱚ ᱱᱟᱦᱟᱜ ᱢᱟᱱᱮ ᱢᱟᱱᱮ ᱥᱮᱫᱟᱭ ᱨᱤᱱ ᱡᱟᱦᱟᱸ ᱟᱵᱚᱨᱮᱱ ᱜᱚᱲᱚᱢ ᱦᱟᱲᱟᱢ ᱜᱚᱲᱚᱢ ᱵᱩᱰᱷᱤ ᱠᱚᱠᱚ ᱛᱟᱦᱮᱸ ᱠᱟᱱᱟ ᱩᱝᱠᱩ ᱟᱨ ᱱᱤᱛᱚᱜ ᱟᱵᱚ ᱢᱚᱫᱽᱫᱷᱮ ᱨᱮᱫᱚ ᱟᱰᱤ ᱜᱟᱱ ᱜᱮ ᱯᱷᱟᱨᱟᱠ ᱠᱟᱱᱟ ᱪᱮᱫᱟᱜ ᱥᱮ ᱱᱤᱛᱚᱜ ᱫᱚ ᱟᱵᱚ ᱡᱟᱦᱟᱸ ᱠᱤᱪᱷᱩ ᱵᱚᱱ ᱡᱚᱢᱟ ᱡᱷᱚᱛᱚ ᱜᱮ ᱠᱤᱪᱷᱩ ᱜᱮ ᱱᱚᱣᱟ ᱥᱟᱨᱫᱤ ᱥᱤᱛᱟᱱ ᱨᱮᱜᱮ ᱵᱚᱱ ᱡᱚᱢᱮᱜ-ᱟ ᱟᱨ ᱩᱱᱫᱤᱱ ᱫᱚ ᱢᱟᱱᱮ ᱡᱟᱦᱟᱸ ᱠᱚᱠᱚ ᱡᱚᱢ ᱛᱟᱦᱮᱸᱜ ᱡᱟᱦᱟᱸ ᱪᱟᱥ ᱠᱟᱛᱮ ᱡᱟᱦᱟᱸ ᱦᱩᱭᱩᱜ ᱛᱟᱦᱮᱸᱜ ᱵᱤᱱᱟᱹ ᱥᱟᱨ ᱵᱤᱥᱟᱜ ᱡᱤᱱᱤᱥ ᱠᱚᱜᱮ ᱠᱚ ᱡᱚᱢ ᱵᱟᱲᱟᱭ ᱛᱟᱦᱮᱸᱜᱼᱟ ᱟᱵᱚ ᱡᱷᱚᱛᱚ ᱠᱤᱪᱷᱩ ᱜᱮ ᱱᱤᱛᱚᱜ ᱫᱚ ᱮᱸ ᱥᱚᱵᱡᱤ ᱛᱟᱢ ᱛᱟᱯᱚᱨᱮ ᱦᱩᱲᱩ ᱠᱚᱵᱚᱱ ᱪᱟᱥᱮᱜᱼᱟ ᱦᱩᱲᱩ ᱛᱟᱢ ᱱᱮᱛᱟᱨ ᱫᱚ ᱟᱵᱚ ᱫᱚ ᱥᱟᱨ ᱵᱤᱥ ᱪᱮᱛᱟᱱ ᱨᱮᱜᱮ ᱡᱚ ᱛᱚ ᱱᱟᱜ ᱞᱚᱜᱚᱱ ᱞᱚᱜᱚᱱ ᱵᱚᱱ ᱦᱟᱨᱟ ᱪᱚᱭᱟ ᱞᱚᱜᱚᱱ ᱞᱚᱜᱚᱱ ᱦᱩᱭᱩᱜ ᱠᱟᱱᱟ ᱟᱨᱵᱚᱱ ᱩᱸ ᱡᱚᱢ ᱫᱟᱵᱚᱱ ᱟᱨ ᱪᱷᱮᱫᱟᱭ ᱫᱚ ᱠᱟᱪ ᱚᱝᱟ ᱠᱷᱚᱛ ᱠᱷᱚᱛ ᱨᱮᱜᱮ ᱡᱟᱦᱟᱸ ᱦᱩᱲᱩ ᱠᱚᱦᱚᱸ ᱠᱚ ᱪᱟᱥ ᱛᱟᱦᱮᱱ ᱫᱚ ᱠᱷᱚᱛ ᱠᱷᱚᱛ ᱛᱮᱜᱮ ᱦᱩᱭᱩᱜ ᱛᱟᱦᱮᱸᱜᱼᱟ ᱟᱨ ᱱᱚᱣᱟ ᱥᱚᱵᱡᱤ ᱠᱚᱦᱚᱸ᱾
ᱦᱮᱸ ᱟᱪᱪᱷᱟ ᱟᱪᱪᱷᱟ ᱦᱳᱭ ᱚᱱᱟ ᱢᱟ ᱟᱹᱰᱤ ᱠᱟᱛᱷᱟ ᱦᱳᱭ ᱚᱱ
ᱦᱳᱭ ᱟᱹᱞᱤᱧ ᱦᱚᱸ ᱚᱱᱠᱟᱜ ᱜᱮ ᱱᱚᱜᱼᱚᱭ ᱱᱤᱛᱚᱜ ᱫᱚ ᱦᱟᱸᱜ ᱧᱮᱞᱚᱜᱚᱜ ᱠᱟᱱᱟ ᱩᱞ ᱚᱠᱛᱚ ᱫᱚ ᱚᱝᱠᱟ ᱥᱟᱨ ᱠᱚ ᱟᱛᱮᱫ ᱡᱚᱢ ᱡᱟᱦᱟᱸ ᱱᱤᱛᱚᱜ ᱫᱚ ᱦᱟᱸᱜ ᱥᱟᱱᱟᱢᱟᱜ ᱨᱮᱜᱮ ᱠᱮᱢᱤᱠᱮᱞ ᱠᱚ ᱥᱮ ᱨᱟᱥᱟᱭᱱᱤᱠ ᱥᱟᱨ ᱟᱛᱮᱫ ᱵᱚᱱ ᱪᱟᱥ ᱟᱵᱟᱫᱮᱜᱼᱟ ᱾ ᱡᱚᱢᱟᱜ ᱵᱤᱱ ᱢᱮᱱ ᱥᱮ ᱡᱟᱦᱟᱱᱟᱜ ᱜᱮ ᱢᱮᱱᱠᱷᱟᱱ ᱩᱱ ᱚᱠᱛᱚ ᱫᱚ ᱟᱨ ᱚᱱᱟ ᱠᱚᱫᱚ ᱵᱟᱭ ᱛᱟᱦᱮᱸ ᱠᱟᱱᱟ ᱥᱮ᱾
ᱦᱟᱹᱭ ᱾
ᱜᱩᱨᱤᱡ ᱠᱚ ᱮᱢ ᱠᱟᱛᱮᱫ ᱜᱮᱠᱚ ᱦᱟᱨᱟ ᱵᱩᱨᱩ ᱞᱮᱜᱼᱟ ᱛᱟᱦᱞᱮ ᱦᱚᱲᱢᱚ ᱨᱮ ᱚᱱᱠᱟ ᱵᱟᱹᱲᱤᱡ ᱤᱯᱷᱮᱠᱴ ᱫᱚ ᱵᱟᱝ ᱵᱟᱭ ᱯᱟᱲᱟᱜ ᱠᱟᱱ ᱛᱟᱦᱮᱸᱜ ᱩᱱ ᱚᱠᱛᱚ ᱫᱚ ᱟ ᱱᱤᱛᱚᱜ ᱫᱚ ᱥᱟᱱᱟᱢᱟᱜ ᱜᱮᱵᱚᱱ ᱡᱚᱢᱮᱜᱼᱟ ᱥᱮ ᱡᱟᱹᱥᱛᱤ ᱧᱮᱞᱚᱜᱚᱜ ᱠᱟᱱᱟ ᱱᱤᱛᱚᱜ ᱫᱚ ᱦᱟᱸᱜ ᱵᱟᱡᱟᱨ ᱠᱚᱨᱮᱱᱟᱜ ᱡᱟᱹᱥᱛᱤ ᱵᱚᱱ ᱡᱚᱢᱮᱜᱼᱟ ᱟᱵᱚ ᱫᱚ ᱾
ᱦᱟᱹᱭ
ᱚᱱᱟ ᱚᱲᱟᱜ ᱠᱚᱨᱮᱱᱟᱜ ᱚᱱᱠᱟᱱᱟᱜ ᱩᱛᱩ ᱠᱚᱫᱚ ᱦᱟᱸᱜ ᱵᱟᱵᱚᱱ ᱠᱩᱥᱤᱭᱟᱜ ᱠᱟᱱᱟ, ᱚᱱᱠᱟ ᱡᱟᱦᱟᱸ ᱞᱮᱠᱟ ᱫᱚ ᱱᱤᱛ ᱛᱚᱜ ᱫᱚ ᱵᱟᱡᱟᱨ ᱨᱮᱱᱟᱜ ᱟᱭᱢᱟ ᱨᱚᱠᱚᱢ ᱯᱮᱠᱮᱴ ᱠᱚᱨᱮᱱᱟᱜ ᱡᱤᱱᱤᱥ ᱠᱚ ᱥᱮ ᱯᱷᱟᱥᱴ ᱯᱷᱩᱰ ᱡᱟᱦᱟᱸ ᱫᱚ ᱥᱩᱱᱩᱢ ᱨᱮ ᱨᱮ ᱚᱛᱤᱨᱤᱠᱛᱚ ᱥᱩᱱᱩᱢ ᱨᱮ ᱡᱟᱦᱟᱸ ᱠᱚ ᱪᱷᱟᱠᱟᱣᱮᱜ ᱠᱟᱱ ᱱᱚᱜᱼᱚ ᱱᱚᱝᱠᱟᱱᱟᱜ ᱵᱚᱱ ᱡᱚᱢᱮᱜᱼᱟ ᱾ ᱛᱟᱞᱮ ᱱᱚᱣᱟ ᱢᱟᱛᱚ ᱚᱦᱚ ᱵᱤᱱ ᱞᱟᱹᱭ ᱠᱮᱭᱟ ᱛᱤᱥᱟᱜ ᱥᱩᱱᱩᱢ ᱠᱟᱱᱟ ᱥᱮ ᱡᱟᱦᱟᱸ ᱨᱮᱜᱮ ᱯᱮᱠᱮᱴ ᱨᱮᱱᱟᱜ ᱵᱤᱱ ᱡᱚᱢᱮᱜᱼᱟ ᱛᱤᱥ ᱠᱚ ᱵᱮᱱᱟᱣ ᱠᱟᱜᱼᱟ ᱪᱮᱜ ᱠᱚ ᱠᱮᱢᱤᱠᱮᱞ ᱛᱮᱠᱚ ᱵᱮᱱᱟᱣ ᱠᱟᱜᱼᱟ᱾
ᱱᱚᱣᱟ ᱠᱚ ᱵᱤᱱ ᱵᱩᱡᱽ ᱛᱮᱜᱮ ᱵᱚᱱ ᱡᱚᱢᱮᱜᱼᱟ ᱛᱟᱦᱞᱮ ᱦᱚᱲᱢᱚ ᱢᱟ ᱵᱟᱹᱲᱤᱡᱚᱜ ᱜᱮ ᱥᱮ ᱦᱚᱲᱢᱚ ᱨᱮ ᱟᱡᱟᱨ ᱨᱮ ᱴᱷᱤᱠ ᱜᱮ᱾
ᱦᱳᱭ ᱚᱱᱟ ᱠᱷᱟᱹᱛᱤᱨ ᱛᱮ ᱱᱮᱛᱟᱨ ᱫᱚ ᱢᱟᱱᱮ ᱡᱟᱦᱟᱸ ᱨᱳᱜᱽ ᱟᱡᱟᱨ ᱠᱚ ᱵᱟᱝ ᱟᱸᱡᱚᱢ ᱵᱟᱲᱟᱣ ᱠᱟᱱᱟ ᱥᱮ ᱵᱟᱝ ᱧᱮᱞ ᱵᱟᱲᱟᱣ ᱠᱟᱱᱟ ᱚᱱᱟ ᱠᱚᱦᱚᱸ ᱟᱹᱰᱤ ᱱᱟᱣᱟ ᱱᱟᱣᱟᱱᱟᱜ ᱨᱳᱜᱽ ᱡᱟᱨ ᱠᱚ ᱦᱤᱡᱩᱜ ᱠᱟᱱᱟ ᱡᱟᱦᱟᱸ ᱫᱚ ᱧᱩᱛᱩᱢ ᱦᱚᱸ ᱵᱟᱢ ᱞᱟᱹᱭ ᱫᱟᱲᱮᱭᱟᱜᱼᱟ ᱟᱨ ᱡᱟᱦᱟᱸ ᱨᱳᱜᱽ ᱡᱟᱨ ᱨᱮᱱᱟᱜ ᱫᱚ ᱨᱟᱱ ᱦᱚᱸ ᱵᱟᱹᱱᱩᱜ ᱠᱟᱫᱟ ᱾
ᱦᱳᱭ ᱦᱳᱭ ᱛᱟᱦᱞᱮ ᱚᱱᱱᱟ ᱜᱮ ᱟᱵ ᱵᱚ ᱢᱟᱱᱮ ᱥᱚᱱᱛᱚᱨᱚᱜ ᱞᱟᱜᱟᱣ ᱵᱚᱱᱟ ᱡᱚ-ᱡᱚᱛᱚ ᱥᱟᱱᱟᱢ ᱦᱳᱭ ᱱᱤᱡᱮ ᱛᱮ ᱜᱮ ᱪᱮᱜ ᱞᱮᱠᱟᱱᱟᱜ ᱡᱤᱱᱤᱥ ᱵᱚᱱ ᱡᱚᱢ ᱞᱮᱠᱷᱟᱱ ᱟᱵᱚ ᱦᱚᱲᱢᱚ ᱨᱮ ᱟᱹᱰᱤ ᱱᱟᱯᱟᱭᱮ ᱠᱟᱹᱢᱤᱭᱟᱭ ᱚᱠᱟ ᱞᱮᱠᱟᱱᱟᱜ ᱡᱤᱱᱤᱥ ᱵᱚᱱ ᱡᱚᱢ ᱞᱮᱠᱷᱟᱱ ᱦᱚᱲᱢᱚ ᱨᱮ ᱢᱤᱫᱴᱟᱝ ᱵᱟᱹᱲᱤᱡ ᱚᱨᱥᱚᱝ ᱮ ᱟᱹᱜᱩᱭᱟ ᱥᱮ ᱡᱟᱦᱟᱱᱟᱜ ᱜᱮ ᱡᱚᱢ ᱵᱟᱫ ᱠᱟᱛᱮᱫ ᱦᱚᱸ ᱡᱟᱦᱟᱸ ᱫᱚ ᱧᱩ ᱡᱩᱫᱤ ᱵᱮᱱ ᱢᱮᱱᱟ ᱫᱟᱜ ᱠᱚᱦᱚᱸ ᱛᱟᱦᱞᱮ ᱛᱟ ᱚᱠᱟ ᱞᱮᱠᱟᱱᱟᱜ ᱫᱟᱜ ᱫᱚ ᱵᱷᱟᱜᱮᱭᱟ ᱯᱟᱹᱦᱤᱞ ᱢᱟ ᱜᱟᱰᱟᱣᱟᱜ ᱡᱷᱟᱨᱱᱟ ᱰᱟᱹᱰᱤ ᱫᱟᱜ ᱧᱩ ᱠᱟᱛᱮᱫ ᱜᱮ ᱦᱟᱯᱲᱟᱢ ᱠᱚᱠᱚ ᱛᱟᱦᱮᱸᱭ ᱠᱟᱱᱟ ᱥᱮ ᱢᱚᱡᱽ ᱠᱚ ᱛᱟᱦᱮᱸ ᱠᱟᱱᱟ ᱢᱮᱱᱠᱷᱟᱱ ᱱᱮᱛᱟᱨ ᱡᱩᱜᱽ ᱛᱚ ᱟᱨ ᱚᱱᱟ ᱫᱚ ᱵᱟᱭ ᱜᱟᱱᱚᱜ ᱠᱟᱱᱟ ᱥᱮ ᱱᱚᱜᱼᱚ ᱱᱚᱝᱠᱟ ᱠᱷᱮᱛ ᱠᱚᱨᱮᱜ ᱦᱟᱭᱢᱟ ᱜᱟᱱ ᱥᱟᱨ ᱠᱚᱵᱚᱱ ᱮᱢᱟᱜ ᱠᱟᱱᱟ ᱥᱮ ᱠᱟᱨᱠᱷᱟᱱᱟ ᱠᱚᱨᱮᱱᱟᱜ ᱫᱟᱜ ᱠᱚ ᱥᱟᱱᱟᱢ ᱠᱷᱮᱛ ᱵᱟᱹᱫᱽ ᱛᱮ ᱠᱟᱨᱠᱷᱟᱱᱟ ᱠᱚ ᱨᱮᱱᱟᱜ ᱫᱟᱜ ᱠᱚ ᱥᱟᱱᱟᱢ ᱱᱚᱝᱨᱟ ᱫᱟᱜ ᱜᱟᱰᱟ ᱢᱩᱸᱰᱩ ᱨᱮ ᱟᱹᱛᱩ ᱢᱮᱥᱟᱜ ᱠᱟᱱᱟ ᱛᱟᱦᱞᱮ ᱚᱱᱟ ᱫᱟᱜ ᱧᱩ ᱠᱷᱟᱱ ᱢᱟ ᱦᱚᱲᱢᱚ ᱵᱟᱹᱲᱤᱡᱚᱜ ᱜᱮᱭᱟ ᱥᱮ ᱡᱤᱣᱤ ᱦᱚᱸ ᱱᱟᱥ ᱥᱟᱣ ᱫᱟᱲᱮᱭᱟᱜᱼᱟ ᱛᱟᱦᱞᱮ ᱚᱱᱟ ᱫᱤᱠ ᱫᱤᱭᱮ ᱦᱚᱸ ᱢᱮᱸᱫ ᱞᱩᱛᱩᱨ ᱫᱚ ᱮᱢ ᱫᱚ ᱞᱟᱹᱠᱛᱤ ᱠᱟᱱ ᱛᱟᱵᱚᱱᱟ ᱾
ᱦᱩᱸ ᱦᱮᱸ ᱮᱠᱫᱚᱢ ᱟᱹᱰᱤ ᱱᱟᱯᱟᱭ ᱠᱟᱛᱷᱟ ᱜᱮᱵᱤᱱ ᱢᱮᱱ ᱠᱟᱫᱟ ᱾
ᱦᱳᱭ ᱦᱳᱭ᱾
ᱟᱨ ᱱᱮᱛᱟᱨ ᱫᱚ ᱡᱟᱹᱥᱛᱤ ᱜᱮ ᱠᱟᱭᱛᱮ ᱧᱮᱞᱚᱜ ᱠᱟᱱᱟ ᱢᱟᱱᱮ ᱵᱟᱡᱟᱨ ᱠᱚᱨᱮ ᱡᱟᱦᱟᱸ ᱫᱟᱜ ᱠᱚ ᱠᱚ ᱟᱠᱷᱨᱤᱧ ᱫᱟᱠᱚ ᱚᱱᱟ ᱫᱟᱜ ᱠᱚᱵᱚᱱ ᱧᱩᱭ ᱫᱟ ᱢᱟᱱᱮ ᱚᱱᱟ ᱫᱟᱜ ᱠᱚᱨᱮᱦᱚᱸ ᱚᱠᱚᱭ ᱵᱚᱱ ᱧᱮᱞ ᱫᱚᱦᱚ ᱠᱟᱜᱼᱟ ᱪᱮᱫ ᱠᱚ ᱢᱮᱥᱟ ᱠᱟᱛᱮ ᱢᱮᱱᱟᱜ ᱠᱟᱫᱟ ᱚᱱᱟ ᱛᱤᱱᱟᱹᱜ ᱫᱤᱱ ᱨᱮᱱᱟᱜ ᱯᱮᱠᱮᱴ ᱠᱟᱛᱮ ᱠᱚ ᱫᱚᱦᱚ ᱠᱟᱜᱼᱟ ᱵᱳᱛᱳᱨ ᱠᱚᱨᱮ ᱛᱤᱱᱟᱹᱜ ᱫᱤᱱ ᱠᱚ ᱨᱮᱱᱟᱜ ᱠᱚ ᱫᱚᱦᱚ ᱠᱟᱜᱼᱟ ᱱᱮᱛᱟᱨ ᱵᱟᱵᱚᱱ ᱵᱩᱡᱽ
ᱵᱟᱝ ᱵᱟᱝ᱾
ᱦᱮᱸ ᱚᱱᱟ ᱠᱚᱛᱮ ᱦᱚᱸ ᱢᱟᱱᱮ ᱟᱹᱰᱤᱜᱟᱱ ᱫᱤᱜ ᱫᱤᱭᱮ ᱛᱮ ᱱᱮᱛᱟᱨ ᱫᱚ ᱦᱚᱲᱢᱚ ᱵᱟᱲᱤᱡᱚᱜ ᱠᱟᱱ ᱛᱟᱵᱚᱱᱟ ᱟᱨ ᱡᱟᱦᱟᱸ ᱫᱤᱠ ᱫᱤᱭᱮ ᱛᱮ ᱦᱚᱲᱢᱚ ᱠᱚ ᱵᱟᱹᱲᱤᱡᱚᱜᱼᱟ ᱟᱵᱚ ᱫᱚ ᱠᱤᱱᱛᱩ ᱚᱱᱟ ᱫᱚ ᱚᱱᱟᱜᱮ ᱵᱷᱟᱜᱤ ᱵᱚᱱ ᱢᱚᱱᱮᱜ
ᱮᱠᱫᱚᱢ ᱮᱠᱫᱚᱢ᱾ ᱱᱚᱣᱟ ᱫᱚ ᱟᱹᱰᱤ ᱡᱚᱛᱷᱟᱛ ᱠᱟᱛᱷᱟ ᱜᱮᱵᱤᱱ ᱞᱮᱹᱭ ᱠᱮᱜᱼᱟ ᱚᱱᱟ ᱜᱮᱵᱚᱱ ᱯᱟᱧᱡᱟᱭᱮᱜᱼᱟ ᱡᱟᱦᱟᱸ ᱵᱩᱡ ᱮᱼᱟ ᱵᱚᱱ ᱡᱮ ᱱᱚᱣᱟ ᱱᱚᱣᱟ ᱠᱚ ᱡᱤᱱᱤᱥ ᱫᱚ ᱦᱚᱲᱢᱚ ᱠᱷᱮᱛᱨᱮ ᱫᱚ ᱵᱟᱹᱲᱤᱡᱼᱟᱜ ᱱᱚᱣᱟ ᱠᱚ ᱡᱚᱢ ᱫᱚ ᱵᱟᱭ ᱩᱪᱤᱛᱟ ᱾ ᱠᱤᱱᱛᱩ ᱚᱱᱟᱜᱮ ᱥᱤᱵᱤᱞᱮᱜ ᱵᱚᱱᱟ ᱚᱱᱟᱜᱮ ᱡᱟᱹᱥᱛᱤ ᱵᱚᱱ ᱡᱚᱢᱮᱜ-ᱟ᱾
ᱴᱷᱤᱠ᱾
ᱱᱚᱜᱼᱚᱭ ᱦᱟᱸᱜ ᱧᱮᱞ ᱵᱤᱱ ᱢᱮᱱᱟᱠᱚ ᱦᱟᱯᱲᱟᱢ ᱠᱚᱦᱚᱸ ᱠᱚ ᱢᱮᱱ ᱜᱮᱭᱟ ᱫᱟᱜ ᱠᱚ ᱠᱟᱹᱴᱤᱜ ᱞᱚᱞᱚ ᱠᱟᱛᱮ ᱧᱩ ᱞᱮ ᱠᱷᱟᱱ ᱚᱱᱟ ᱫᱚ ᱟᱹᱰᱤ ᱵᱷᱟᱹᱜᱤ ᱠᱟᱹᱢᱤᱭᱟ ᱦᱚᱲᱢᱚ ᱨᱮ᱾ ᱠᱤᱱᱛᱩ ᱚᱱᱟ ᱨᱮᱱᱟᱜ ᱩᱱᱫᱚ ᱥᱤᱵᱤᱞ ᱵᱟᱵᱚᱱ ᱧᱟᱢᱮᱜ-ᱟ ᱚᱱᱟ ᱠᱟᱹᱴᱤᱜ ᱞᱚᱞᱚ ᱠᱟᱛᱮᱜ ᱥᱮ ᱩᱨᱜᱩᱢ ᱠᱟᱛᱮᱜ ᱚᱱᱟ ᱫᱟᱜ ᱡᱩᱫᱤ ᱵᱚᱱ ᱧᱩᱭᱟ ᱩᱱᱫᱚ ᱥᱤᱵᱤᱞ ᱵᱟᱵᱚᱱ ᱯᱟᱧᱡᱟᱭᱫᱟ ᱥᱤᱵᱤᱞ ᱵᱟᱵᱚᱱ ᱧᱟᱢᱮᱜᱼᱟ᱾ ᱥᱮ ᱱᱚᱜᱼᱚᱭ ᱡᱤᱞ ᱠᱚᱵᱚᱱ ᱡᱚᱢᱮᱜ-ᱟ ᱡᱟᱹᱥᱛᱤ ᱧᱮᱞᱚᱜᱚᱜ ᱠᱟᱱ ᱱᱮᱛᱟᱨ ᱫᱚ ᱦᱟᱸᱜ ᱱᱳᱭᱟ ᱵᱟᱡᱟᱨ ᱨᱮᱠᱚ ᱧᱟᱢᱚᱜ ᱠᱟᱱ ᱯᱩᱲ ᱥᱤᱢ ᱱᱩᱠᱩ ᱜᱮ ᱦᱟᱸᱜ ᱡᱟᱹᱥᱛᱤ ᱵᱚᱱ ᱡᱚᱢᱮᱫ ᱵᱟᱨ ᱱᱩᱠᱩ ᱢᱟ ᱚᱛᱤᱨᱤᱠᱛᱚ ᱟᱹᱰᱤ ᱟᱭᱢᱟ ᱚᱛᱤᱨᱤᱠᱛᱚ ᱠᱮᱢᱤᱠᱮᱞ ᱛᱮᱠᱚ ᱦᱟᱨᱟᱜ ᱠᱟᱱ ᱠᱚᱢ ᱫᱤᱱ ᱛᱮᱠᱚ ᱞᱟᱹᱴᱩᱜ ᱠᱟᱱ ᱛᱟᱦᱮᱞᱮ ᱱᱩᱠᱩ ᱢᱟ ᱯᱩᱨᱟᱹ ᱡᱤᱞ ᱜᱮᱛᱚ ᱠᱮᱢᱤ ᱠᱮᱞ ᱞᱟᱠᱟᱱ ᱛᱟᱵᱚᱱᱟ ᱛᱟᱨᱯᱚᱨ ᱛᱟᱦᱮᱞᱮ ᱱᱩᱠᱩ ᱵᱚᱱ ᱡᱚᱢᱮᱫ ᱠᱚ ᱛᱟᱦᱮᱞᱮ ᱦᱚᱲᱢᱚ ᱚᱱᱟ ᱠᱷᱟᱹᱛᱤᱨ ᱜᱮ ᱦᱚᱲᱢᱚ ᱠᱚ ᱡᱟᱹᱥᱛᱤ ᱟᱨᱚ ᱵᱟᱹᱲᱤᱡᱚᱜ ᱠᱟᱱᱟ᱾
ᱡᱷᱚᱛᱚ ᱠᱤᱪᱷᱩ ᱜᱮᱵᱚᱱ ᱵᱟᱰᱟᱭ ᱜᱮᱭᱟ ᱠᱤᱱᱛᱩ ᱵᱟᱲᱟᱭ ᱠᱟᱛᱮ ᱜᱮ ᱵᱟᱲᱟᱭ ᱠᱟᱛᱮ ᱜᱮ ᱱᱚᱝᱠᱟ ᱵᱚᱱ ᱢᱟᱱ ᱱᱚᱝᱠᱟ ᱚᱠᱟᱥᱮᱜ ᱛᱮ ᱵᱟᱹᱲᱤᱜ ᱦᱩᱭᱩᱜᱼᱟ ᱚᱱᱟᱜᱮ
ᱮᱠᱫᱚᱢ ᱮᱠᱫᱚᱢ᱾ ᱦᱚᱭ ᱟᱵᱚ ᱫᱚ ᱟᱜᱟᱢ ᱥᱮ ᱱᱟᱜᱟᱢ ᱫᱚ ᱵᱟᱵᱚᱱ ᱩᱭᱦᱟᱹᱨᱮᱜᱼᱟ ᱪᱮᱫ ᱾ ᱪᱤᱠᱟᱹᱜ ᱠᱟᱱᱟ ᱪᱮᱜ ᱵᱟ ᱟᱵᱚ ᱫᱚ ᱱᱤᱛᱳᱜ ᱵᱷᱟᱜᱮ ᱵᱚᱱ ᱯᱟᱧᱡᱟᱭᱫᱟ ᱦᱳᱭ ᱱᱤᱛ ᱛᱚᱜ ᱡᱮᱢᱚᱱ ᱥᱤᱵᱤᱞᱤᱧ ᱡᱚᱢ ᱢᱟ ᱵᱷᱟᱜᱤᱧ ᱡᱚᱢ ᱢᱟ ᱦᱚᱜᱼᱚ ᱱᱚᱣᱟ ᱵᱚᱱ ᱯᱟᱧᱡᱟᱭᱮᱜᱼᱟ ᱠᱤᱱ ᱛᱩ ᱟᱜᱟᱢ ᱱᱟᱜᱟᱢ ᱵᱟᱝ ᱩᱭᱦᱟᱹᱨ ᱞᱮᱠᱟᱛᱮᱛ ᱛᱟᱲᱟᱢ ᱞᱮᱠᱷᱟᱱ ᱫᱚ ᱚᱱᱟ ᱫᱚ ᱟᱹᱰᱤ ᱜᱮ ᱢᱟᱱᱮ ᱪᱮᱜ ᱤᱧ ᱞᱮᱭᱟ ᱵᱤᱯᱚᱫ ᱨᱮᱱᱟᱜ ᱢᱮᱜᱴᱮᱱ ᱥᱚᱝᱠᱮᱛ ᱠᱟᱱᱟ ᱥᱮ᱾
ᱦᱮᱭ ᱾
ᱦᱩᱸ ᱛᱚ᱾
ᱡᱷᱚᱛᱚ ᱦᱚᱲᱟᱜ ᱜᱮ ᱠᱤᱱᱛᱩ ᱡᱚᱛᱚ ᱦᱚᱲ ᱜᱮ ᱵᱩᱡᱷᱟᱹᱣ ᱫᱚ ᱢᱮᱱᱟᱜ ᱛᱟᱵᱚᱱᱟ ᱡᱷᱚᱛᱚ ᱜᱮᱵᱚᱱ ᱵᱩᱡᱷᱟᱹᱣ ᱜᱮᱭᱟ ᱠᱤᱱᱛᱩ ᱵᱟᱰᱟᱭ ᱵᱩᱡᱷᱟᱹᱣ ᱠᱟᱛᱮ ᱜᱮᱵᱚᱱ ᱵᱷᱩᱞ ᱜᱮᱭᱟᱵᱚᱱ᱾
ᱦᱳᱭ ᱦᱳᱭ᱾ ᱮᱨᱞ ᱯᱟᱹᱦᱤᱞ ᱫᱚ ᱦᱟᱸᱜ ᱦᱟᱯᱲᱟᱢ ᱠᱚ ᱚᱱᱠᱟ ᱧᱮᱞ ᱵᱟᱲᱟ ᱦᱩᱭ ᱠᱟᱱᱟ ᱩᱱᱠᱩ ᱫᱚ ᱦᱟᱸᱜ ᱰᱟᱠᱛᱟᱨ ᱚᱲᱟᱜ ᱠᱚᱫᱚ ᱵᱟᱠᱚ ᱪᱟᱞᱟᱜ ᱛᱟᱦᱮᱸᱫ᱾ ᱢᱟᱱᱮ ᱮᱠᱟᱞ ᱜᱮ ᱢᱮᱱ ᱜᱟᱱᱚᱜᱼᱟ ᱟᱹᱰᱤ ᱢᱤᱫ ᱵᱟᱨ ᱠᱷᱟᱱᱰᱟᱵ ᱟᱨᱚᱲᱟ ᱵᱟᱠᱷᱟᱱ ᱫᱚ ᱵᱟᱝ ᱵᱤᱨ ᱵᱩᱨᱩ ᱨᱮᱱᱟᱜ ᱱᱩᱝᱠᱟ ᱱᱟᱹᱲᱤ ᱠᱚ ᱥᱮ ᱨᱟᱱ ᱢᱩᱨᱜᱟᱹᱱ ᱠᱚ ᱚᱱᱟ ᱠᱚ ᱛᱩᱢᱳᱹᱞ ᱠᱟᱛᱮᱫ ᱜᱮᱠᱚ ᱨᱟᱱᱚᱜ ᱠᱟᱱ ᱛᱟᱦᱮᱸᱫ ᱮᱱᱠᱷᱟᱱ ᱱᱮᱛᱟᱨ ᱢᱟ ᱡᱟᱦᱟᱸ ᱞᱮᱠᱟ ᱵᱤᱨ ᱵᱩᱨᱩ ᱥᱮᱸᱜᱮᱞ ᱠᱚᱵᱚᱱ ᱫᱷᱚᱨᱟᱣᱮᱜᱼᱟ ᱥᱟᱱᱟᱢᱟᱜ ᱟᱵᱚ ᱛᱮᱜᱮ ᱵᱚᱱ ᱩᱡᱟᱹᱲ ᱪᱟᱵᱟᱭᱮᱜᱼᱟ ᱾ᱟᱫᱚ ᱚᱠᱟᱨᱮᱵᱚᱱ ᱚᱠᱟᱨᱮ ᱨᱟᱱ ᱢᱩᱨᱜᱟᱹᱱ ᱜᱮ ᱚᱠᱟᱨᱮᱵᱚᱱ ᱧᱟᱢᱟ ᱵᱤᱨ ᱵᱩᱨᱩ ᱨᱮᱱᱟᱜ ᱥᱮ ᱵᱤᱨ ᱵᱩᱨᱩ ᱠᱚᱦᱚᱸ ᱵᱟᱵᱚᱱ ᱫᱟᱲᱟᱢ ᱠᱟᱦᱱᱟ ᱦᱟᱲᱟᱢ ᱦᱟᱯᱲᱟᱢ ᱠᱚ ᱥᱟᱞᱟᱜ ᱾ ᱚᱠᱚᱭ ᱫᱚᱭ ᱞᱟᱹᱭ ᱩᱫᱩᱜ ᱟᱵᱚᱱᱟ ᱡᱮ ᱱᱚᱣᱟ ᱫᱚ ᱱᱚᱣᱟ ᱨᱟᱱ ᱨᱮᱱᱟᱜ ᱮ ᱠᱟᱹᱢᱤᱭᱟ ᱱᱚᱣᱟ ᱫᱚ ᱦᱟᱱᱟ ᱾ ᱪᱤᱠᱟᱹᱛᱮᱵᱚᱱ ᱵᱩᱡᱟ ᱱᱚᱜᱼᱚ ᱱᱚᱝᱠᱟ ᱠᱟᱛᱮ ᱟᱵᱚ ᱜᱮᱵᱚᱱ ᱵᱟᱹᱲᱤᱡ ᱤᱫᱤᱭᱮᱫᱟ ᱥᱟᱱᱟᱢᱟᱜ ᱜᱮ ᱾
ᱡᱟᱦᱟᱸ ᱜᱮᱵᱮᱱ ᱞᱟᱹᱭ ᱠᱮᱫᱟ ᱴᱷᱤᱜᱤ ᱡᱷᱚᱛᱚ ᱠᱤᱪᱷᱩ ᱜᱮᱵᱤᱱ ᱞᱟᱹᱭ ᱠᱮᱫᱟ ᱢᱟᱱᱮ ᱵᱤᱨ ᱨᱮᱦᱚᱸ ᱟᱹᱰᱤ ᱠᱤᱪᱷᱩ ᱨᱟᱱ ᱨᱟᱱ ᱨᱮᱦᱮᱫ ᱢᱮᱱᱟᱜᱼᱟ ᱡᱟᱦᱟᱸ ᱠᱷᱟᱹᱛᱤᱨ ᱛᱮ ᱟᱵᱚ ᱦᱚᱲᱢᱚ ᱨᱮ ᱟᱹᱰᱤ ᱩᱯᱚᱠᱟᱨ ᱦᱤᱡᱩᱜ ᱛᱟᱵᱚᱱᱟ ᱡᱟᱦᱟᱸ ᱰᱟᱠᱛᱚᱨ ᱴᱷᱮᱱ ᱨᱟᱱ ᱢᱤᱢᱤᱫᱴᱟᱝ ᱨᱳᱜᱽ ᱟᱡᱟᱨ ᱢᱮᱱᱟᱜᱼᱟ ᱡᱟᱦᱟᱸ ᱰᱟᱠᱛᱚᱨ ᱴᱷᱮᱱ ᱨᱟᱱ ᱵᱟᱹᱱᱩᱜᱼᱟ ᱾ᱚᱱᱟ ᱟᱵᱚ ᱵᱤᱨᱵᱩᱨᱩ ᱨᱮ ᱨᱟᱱ ᱢᱮᱱᱟᱜ ᱠᱟᱫᱟ ᱠᱤᱱᱛᱩ ᱟᱵᱚ ᱫᱚ ᱚᱱᱟ ᱫᱚ ᱧᱮᱞ ᱠᱟᱛᱮᱜ ᱦᱚᱸ ᱵᱟᱝᱵᱚᱱ ᱵᱟᱲᱟᱭᱟ ᱡᱮ ᱱᱚᱣᱟ ᱫᱚ ᱪᱮᱫ ᱨᱟᱱ ᱠᱟᱱᱟ ᱾ ᱨᱟᱱ ᱠᱟᱱᱟ ᱥᱮ ᱚᱱᱟ ᱫᱚ ᱮᱢᱱᱤ ᱫᱟᱨᱮ ᱜᱮ ᱠᱟᱱᱟ ᱠᱤᱱᱛᱩ ᱧᱮᱞ ᱚᱱᱟᱜᱮ ᱡᱷᱚᱛᱚ ᱠᱷᱚᱱ ᱫᱟᱢᱤ ᱨᱟᱱ ᱠᱟᱱᱟ ᱟᱵᱚ ᱫᱚ ᱢᱮᱫ
ᱚᱱᱟᱜᱮ ᱵᱟᱵᱚᱱ ᱵᱟᱰᱟᱭᱟ ᱾
ᱦᱳᱭ ᱟᱫᱚ ᱚᱱᱮ ᱡᱮ ᱟᱵᱚ ᱫᱚ ᱦᱟᱸᱜ ᱢᱟᱱᱮ ᱚᱝᱠᱟ ᱦᱟᱲᱟᱢ ᱠᱚ ᱥᱟᱞᱟᱜ ᱥᱮ ᱜᱚᱲᱚᱢ ᱵᱩᱰᱷᱤ ᱠᱚ ᱥᱟᱞᱟᱜ ᱵᱤᱨ ᱠᱚ ᱵᱟᱵᱚᱱ ᱪᱟᱞᱟᱣ ᱵᱟᱲᱟᱜ ᱜᱮᱭᱟ ᱩᱱᱠᱩ ᱫᱚ ᱡᱷᱚᱛᱚ ᱠᱤᱪᱷᱩ ᱠᱚ ᱵᱟᱲᱟᱭᱟ ᱾ ᱡᱩᱫᱤ ᱩᱱᱠᱩ ᱠᱚ ᱥᱮ ᱟᱢ ᱠᱩᱞᱤ ᱞᱮᱠᱚ ᱠᱷᱟᱱ ᱥᱮ ᱟᱠᱚ ᱛᱮᱦᱚᱸ ᱠᱚ ᱞᱟᱹᱭᱟᱢ ᱜᱮᱭᱟ ᱱᱚᱣᱟ ᱫᱚ ᱱᱚᱣᱟ ᱱᱚᱣᱟ ᱫᱚᱠᱚ ᱱᱚᱝᱠᱟᱭᱟ ᱢᱮᱱᱛᱮ ᱾
ᱮᱠᱫᱚᱢ ᱮᱠᱫᱚᱢ ᱾ ᱟᱫᱚ ᱵᱟᱵᱚᱱ ᱫᱟᱲᱟ ᱞᱮᱠᱷᱟᱱ ᱩᱱᱠᱩ ᱥᱟᱛᱮ ᱩᱱᱠᱩ ᱥᱟᱛᱮ ᱵᱟᱵᱚᱱ ᱟᱹᱪᱩᱨ ᱞᱮᱠᱷᱟᱱ ᱚᱠᱚᱭ ᱫᱚᱭ ᱩᱫᱩᱜ ᱟᱛᱤᱱᱟ ᱚᱼᱱᱚᱝᱠᱟ ᱠᱟᱛ ᱛᱮᱫ ᱵᱚᱱ ᱟᱫ ᱤᱫᱤᱭᱟ ᱾ ᱛᱳᱜ ᱦᱟᱸᱜ ᱟᱵᱚ ᱡᱩᱫᱤ ᱵᱟᱵᱚᱱ ᱥᱮᱲᱟᱭᱟ ᱟᱵᱚᱨᱮᱱ ᱦᱟᱲᱟᱢ ᱦᱟᱯᱲᱟᱢ ᱠᱚᱫᱚ ᱠᱤᱪᱷᱩ ᱜᱟᱱ ᱨᱮᱦᱚᱸ ᱠᱚ ᱵᱟᱲᱟᱭᱟ ᱾ ᱩᱱᱠᱩ ᱴᱷᱮᱱ ᱠᱷᱚᱱ ᱟᱵᱚ ᱡᱩᱫᱤ ᱵᱟᱵᱚᱱ ᱛᱩᱢᱟᱹᱞ ᱫᱚᱦᱚᱭᱟ ᱚᱱᱟ ᱡᱤᱱᱤᱥ ᱛᱟᱦᱞᱮ ᱦᱟᱯᱮᱱ ᱫᱤᱱ ᱟᱵ ᱵᱚᱨᱮᱱ ᱦᱚᱯᱚᱱ ᱠᱚ ᱥᱮ ᱜᱚᱲᱚᱢ ᱠᱚ ᱾ ᱪᱮᱜ ᱫᱚᱵᱚᱱ ᱩᱫᱩᱜ ᱥᱮᱲᱟᱣ ᱠᱚᱣᱟ ᱥᱮ ᱪᱮᱜ ᱵᱚᱱ ᱤᱭᱟᱹ ᱫᱟᱲᱮᱭᱟᱜᱼᱟ ᱚᱝᱠᱟ ᱠᱟᱛᱮᱫ ᱟᱫᱚ ᱩᱱ ᱫᱚ ᱮᱠᱟᱞᱜᱮ ᱟᱫ ᱾ ᱪᱟᱵᱟᱜᱼᱟ ᱱᱚᱣᱟ ᱡᱤᱱᱤᱥ ᱠᱚᱫᱚ ᱾
ᱦᱳᱭ ᱦᱳᱭ ᱴᱷᱤᱠ ᱾
ᱠᱤᱱᱛᱩ ᱧᱮᱞᱚᱜᱚᱜᱼᱟ ᱟᱵᱤᱱ ᱧᱮᱞ ᱵᱤᱱ ᱡᱟᱦᱟᱸ ᱛᱤᱱᱟᱹᱜ ᱱᱚᱜᱼᱚᱭ ᱨᱟᱱ ᱠᱚᱵᱚᱱ ᱡᱚᱢᱮᱜᱼᱟ ᱥᱟᱱᱟᱢ ᱨᱟᱱ ᱜᱮ ᱠᱤᱱᱛᱩ ᱾ ᱚᱱᱠᱟ ᱫᱟᱨᱮ ᱱᱟᱹᱲᱤ ᱠᱷᱚᱱ ᱜᱮ ᱦᱟᱸᱜ ᱠᱚ ᱵᱮᱱᱟᱣᱮᱫ ᱜᱮᱭᱟ ᱾ ᱡᱩᱫᱤ ᱵᱷᱟᱜᱮ ᱴᱷᱤᱠ ᱵᱤᱱ ᱧᱮᱞᱟ ᱧᱮᱞ ᱵᱤᱱ ᱥᱟᱱᱟᱢ ᱨᱟᱱ ᱜᱮ ᱦᱟᱸᱜ ᱫᱟᱨᱮ ᱱᱟᱹᱲᱤ ᱠᱷᱚᱱ ᱜᱮᱠᱚ ᱵᱮᱱᱟᱣᱮᱜᱼᱟ ᱾
ᱦᱮᱸ ᱦᱮᱸ ᱾ ᱡᱷᱚᱛᱚ ᱨᱟᱱ ᱜᱮ ᱫᱟᱨᱮ ᱱᱟᱲᱤ ᱠᱷᱚᱱ ᱜᱮ ᱰᱟᱠᱛᱚᱨ ᱦᱚᱸᱛᱚ ᱰᱟᱠᱛᱚᱨ ᱨᱟᱱ ᱫᱚ ᱪᱮᱜ ᱵᱩᱲᱤ ᱠᱟᱛᱮ ᱠᱚ ᱮᱢᱟᱵᱚᱱ ᱠᱟᱱᱟ ᱟᱱᱚ ᱫᱚ ᱪᱮᱫ? ᱮᱸ ᱮᱴᱟᱜ ᱠᱤᱪᱷᱩ ᱛᱮᱠᱚ ᱢᱮᱱᱟᱜᱼᱟ ᱡᱚᱛᱚ ᱠᱤᱪᱷᱩ ᱢᱟᱱᱮ ᱫᱟᱨᱮ ᱱᱟᱹᱲᱤ ᱠᱷᱚᱱ ᱢᱤᱠᱥ ᱠᱟᱛᱮᱫ ᱚᱱᱟ ᱫᱚ ᱾
ᱮᱠᱫᱚᱢ ᱾
ᱠᱚ ᱠᱟᱱᱟ ᱠᱚ ᱟᱫᱚ ᱟᱵᱚ ᱫᱚ ᱾ ᱞᱮᱭ ᱫᱟᱵᱚᱱ ᱡᱮ ᱱᱚᱣᱟ ᱫᱚ ᱪᱮᱫ ᱠᱷᱚᱱ ᱠᱚ ᱵᱮᱱᱟᱣ ᱫᱟ ᱠᱤᱱᱛᱩ ᱡᱷᱚᱛᱚ ᱠᱤᱪᱷᱩ ᱫᱟᱨᱮ ᱱᱟᱹᱲᱤ ᱠᱷᱚᱱᱜᱮ ᱾ ᱮᱲ ᱨᱟᱱ ᱟᱨ ᱚᱱᱮ ᱨᱮᱦᱮᱫ ᱠᱚᱨᱮ ᱠᱷᱚᱱ ᱢᱮᱱᱟ ᱠᱚᱫᱚ ᱠᱚ ᱵᱮᱱᱟᱣ ᱫᱟ ᱠᱚ ᱾
ᱮᱠᱫᱚᱢ ᱮᱠᱫᱚᱢ ᱱᱮᱛᱟᱨ ᱫᱚ ᱪᱮᱫ ᱢᱟᱱᱮ ᱪᱮᱜ ᱞᱮᱠᱟᱞᱤᱧ ᱞᱮᱭᱟ ᱾ ᱢᱟᱱᱮ ᱡᱟᱹᱥᱛᱤ ᱫᱚ ᱵᱟᱝ ᱫᱚ ᱢᱟᱱᱮ ᱚᱝᱠᱟ ᱾ ᱠᱤᱥᱟᱹᱲ ᱠᱤᱥᱟᱹᱲ ᱦᱚᱸ ᱢᱚᱱᱮ ᱦᱩᱭᱩᱜ ᱜᱚᱫᱚᱜ ᱛᱟᱵᱚᱱ ᱾ ᱢᱟᱱᱮ ᱠᱟᱹᱣᱰᱤ ᱠᱚ ᱛᱟᱦᱮᱱ ᱠᱷᱟᱱ ᱠᱟᱹᱣᱰᱤ ᱠᱚ ᱠᱷᱚᱨᱪᱟ ᱜᱮ ᱥᱟᱱᱟ ᱵᱚᱱᱟ ᱱᱚᱜᱼᱚ ᱱᱚᱝᱠᱟ ᱡᱟᱦᱟᱸ ᱞᱮᱠ ᱠᱟ ᱧᱮᱞᱚᱜ ᱚᱜ ᱠᱟᱱᱟ ᱱᱚᱜᱼᱚᱭ ᱱᱤᱛᱚᱜ ᱫᱚ ᱦᱟᱸᱜ ᱚᱲᱟᱜ ᱠᱚᱨᱮᱫ ᱫᱚ ᱡᱟᱹᱥᱛᱤ ᱜᱟᱱ ᱜᱮ ᱵᱟᱲᱜᱮ ᱟᱲᱟᱜ ᱥᱟᱠ ᱠᱟᱢ ᱠᱚ ᱱᱮᱛᱟᱨ ᱫᱚ ᱦᱟᱸᱜ ᱡᱚᱢ ᱜᱮ ᱵᱟᱵᱚᱱ ᱡᱚᱢᱮᱫᱼᱟ ᱡᱟᱦᱟᱸ ᱛᱤᱱᱟᱹᱜ ᱜᱮ ᱛᱟᱦᱮᱱ ᱠᱟᱱ ᱠᱷᱟᱹᱞᱤ ᱵᱟᱡᱟᱨ ᱠᱷᱚᱱ ᱜᱮᱵᱚᱱ ᱦᱟᱛ ᱛᱟᱣ ᱟᱹᱜᱩᱭᱼᱟ ᱡᱚᱢᱟᱜ ᱠᱚ ᱥᱚᱵᱽᱡᱤ ᱠᱚᱦᱚᱸ ᱵᱟᱡᱟᱨ ᱠᱚᱨᱮ ᱾ ᱠᱚᱵᱚᱱ ᱠᱤᱨᱤᱧᱮᱜᱼᱟ ᱠᱤᱱᱛᱩ ᱥᱚᱵᱡᱤ ᱡᱮ ᱵᱟᱡᱟᱨ ᱠᱷᱚᱱ ᱵᱚᱱ ᱠᱤᱨᱤᱧᱮᱫᱼᱟ ᱚᱱᱟ ᱦᱚᱸ ᱛᱚ ᱦᱟᱸᱜ ᱢᱚᱱᱮ ᱠᱟᱜ ᱵᱤᱱ ᱴᱟᱴᱠᱟ ᱥᱚᱵᱡᱤ ᱫᱚ ᱵᱟᱝᱵᱤᱱ ᱧᱟᱢ ᱮᱫᱟ ᱢᱟᱱᱮ ᱪᱮᱫ ᱜᱮᱨᱮᱱᱴᱤ ᱦᱮᱱᱟᱜᱼᱟ ᱴᱟᱴᱠᱟ ᱥᱚᱵᱽᱡᱤ ᱠᱟᱱᱟ᱾ ᱟᱨ ᱥᱚᱵᱡᱤ ᱵᱤᱱ ᱦᱟᱛᱟᱣᱮᱫ ᱨᱮᱦᱚᱸ ᱚᱱᱟ ᱢᱟ ᱦᱟᱸᱜ ᱡᱚᱛᱚ ᱥᱟᱨ ᱪᱟᱯᱟᱱ ᱨᱮᱱᱟᱜ ᱡᱤᱱᱤᱥ, ᱠᱤᱱᱛᱩ ᱢᱮᱱᱠᱷᱟᱱ ᱡᱩ ᱡᱮ ᱟᱵᱮᱱ ᱵᱟᱲᱜᱮ ᱟᱲᱟᱜ ᱠᱚ ᱚᱱᱠᱟ ᱛᱩᱢᱟᱹᱞ ᱠᱟᱛᱮ ᱢᱤᱫ ᱵᱟᱨ ᱫᱤᱱ ᱫᱚᱵᱤᱱ ᱡᱚᱢᱟ, ᱛᱟᱦᱚᱞᱮ ᱱᱚᱣᱟ ᱠᱚᱫᱚ ᱦᱚᱲᱢᱚ ᱨᱮᱱᱟᱜ ᱦᱚᱸ ᱟᱹᱰᱤ ᱜᱮ ᱱᱟᱯᱟᱭᱮ ᱠᱟᱹᱢᱤᱭᱟ᱾
ᱦᱩᱸ᱾
ᱥᱮ ᱡᱟᱦᱟᱸ ᱞᱮᱠᱟ ᱟᱞᱮ ᱴᱚᱴᱷᱟ ᱠᱚᱨᱮᱜ ᱫᱚ ᱧᱮᱞᱚᱜᱚᱜᱼᱟ ᱜᱟᱰᱟᱼᱢᱩᱰᱩ ᱡᱟᱹᱥᱛᱤ ᱦᱮᱱᱟᱜ ᱛᱟᱞᱮᱭᱟ ᱥᱮ᱾
ᱦᱮᱸ᱾
ᱛᱟᱞᱦᱮ ᱦᱟᱸᱜ ᱧᱮᱞᱚᱜᱚᱜᱼᱟ ᱚᱱᱟ ᱜᱟᱰᱟ ᱫᱷᱟᱨᱮ ᱠᱚᱨᱮ ᱫᱚ ᱟᱹᱰᱤ ᱡᱟᱹᱥᱛᱤ ᱜᱮ ᱚᱱᱟ ᱰᱟᱝᱨᱟ ᱠᱟᱴᱟ ᱟᱲᱟᱜ ᱠᱚ ᱧᱮᱞᱚᱜᱼᱟ᱾
ᱴᱷᱤᱠ᱾
ᱠᱤᱱᱛᱩ ᱟᱞᱮ ᱥᱩᱨ ᱠᱚᱨᱮᱱ ᱫᱚ ᱦᱟᱸᱜ ᱚᱠᱚᱭ ᱦᱚᱸ ᱚᱱᱟ ᱠᱚᱫᱚ ᱵᱟᱝᱠᱚ ᱡᱚᱢᱟ, ᱢᱮᱱᱠᱷᱟᱱ ᱥᱟᱜᱤᱧ ᱥᱟᱜᱤᱧ ᱦᱚᱨᱮᱱ ᱦᱚᱲ ᱦᱮᱡ ᱠᱟᱛᱮ ᱚᱱᱟ ᱠᱚ ᱤᱫᱤᱭᱟ᱾ ᱦᱮᱸ ᱦᱚᱸᱜᱼᱚ ᱱᱚᱝᱠᱟ ᱥᱩᱨ ᱨᱮ ᱡᱟᱦᱟᱸ ᱵᱚᱱ ᱧᱟᱢᱟ ᱥᱮ ᱚᱱᱟ ᱫᱚ ᱟᱵᱚ ᱫᱚ ᱵᱟᱵᱚᱱ ᱠᱩᱥᱤᱭᱟᱜᱼᱟ᱾ ᱥᱤᱭᱟᱜ-ᱟ ᱡᱟᱦᱟᱸ ᱛᱤᱱᱟᱹᱜ ᱜᱮ ᱵᱷᱟᱜᱮ ᱡᱤᱱᱤᱥ, ᱟᱨ ᱵᱟᱭᱨᱮ ᱨᱮᱱ ᱦᱚᱲ ᱫᱚ ᱚᱱᱟ ᱜᱮᱠᱚ ᱤᱫᱤᱭᱟ ᱦᱳᱭ᱾
ᱡᱤᱱᱤᱥ ᱫᱚ ᱡᱟᱦᱟᱸ ᱛᱤᱱᱟᱹᱜ ᱵᱟᱝ ᱴᱷᱤᱠ ᱜᱮ ᱦᱩᱭᱮᱱ ᱡᱟᱦᱟᱱ ᱡᱟᱦᱟᱸ ᱪᱤᱠᱟᱹ ᱜᱮ ᱦᱩᱭᱮᱱ ᱠᱤᱱᱛᱩ ᱚᱱᱟ ᱜᱮ ᱟᱵᱚ ᱫᱚ ᱢᱟᱱᱮ ᱚᱱᱟ, ᱚᱱᱟ ᱜᱮᱵᱚᱱ ᱟᱹᱜᱩᱭ ᱛᱮ ᱚᱱᱟ ᱜᱮᱵᱚᱱ ᱡᱚᱢᱟ᱾
ᱮᱠᱫᱚᱢ ᱮᱠᱫᱚᱢ᱾ ᱦᱚᱸᱜᱼᱚᱭ ᱡᱮᱢᱚᱱ ᱫᱚᱠᱟᱱ ᱠᱚᱨᱮᱱᱟᱜ ᱪᱚᱯ ᱥᱤᱜᱟᱹᱲᱟ ᱢᱚᱱᱮ ᱠᱟᱜ ᱵᱤᱱ ᱛᱤᱦᱤᱧ ᱵᱟᱝ ᱪᱟᱵᱟ ᱞᱮᱱ ᱛᱟᱭᱟ ᱟᱫᱚ ᱛᱟᱞᱦᱮ ᱚᱱᱟᱭ ᱫᱚᱦᱚ ᱠᱟᱫᱟ ᱜᱟᱯ ᱯᱟ ᱟᱨᱚ ᱞᱚᱞᱚ ᱥᱩᱱᱩᱢ ᱨᱮ ᱪᱷᱟᱠᱟᱣ ᱠᱟᱛᱮ ᱚᱱᱟᱭ ᱟᱹᱠᱷᱨᱤᱧᱟ, ᱟᱫᱚ ᱟᱵᱚ ᱫᱚ ᱚᱱᱟ ᱫᱚ ᱦᱟᱸᱜ ᱵᱟᱵᱚᱱ ᱧᱮᱞᱮᱫ-ᱟ, ᱚᱱᱟ ᱜᱮᱵᱚᱱ ᱡᱚᱢᱮᱫ-ᱟ᱾ ᱥᱤᱵᱤᱞ ᱠᱟᱱᱟ ᱟᱹᱰᱤ ᱪᱮᱨᱦᱟ ᱵᱷᱟᱜᱮ ᱵᱩᱡᱩᱜ ᱠᱟᱱᱟ᱾
ᱦᱳᱭ ᱦᱳᱭ ᱴᱷᱤᱠ᱾
ᱦᱮᱸ ᱛᱚ᱾ ᱱᱮᱛᱟᱨ ᱫᱚ ᱚᱱᱠᱟ ᱠᱟᱛᱮᱫ ᱢᱟᱱᱮ ᱪᱮᱫ ᱞᱤᱧ ᱞᱟᱹᱭᱟ ᱢᱟᱱᱮ ᱥᱟᱱᱟᱢᱟᱜ ᱜᱮ ᱟᱵᱚ ᱛᱮᱜᱮ ᱵᱚᱱ ᱵᱟᱹᱲᱤᱡ ᱮᱫᱟ ᱟᱵᱚᱣᱟᱜ ᱡᱟᱦᱟᱸ ᱛᱤᱱᱟᱹᱜ ᱡᱤᱱᱤᱥ ᱥᱟᱶᱛᱟ ᱨᱮᱱᱟᱜ ᱥᱮ ᱡᱟᱦᱟᱱᱟᱜ ᱜᱮ ᱞᱟᱹᱭ ᱵᱤᱱ᱾ ᱢᱟᱱᱮ ᱟᱵᱚ ᱚᱱᱟ ᱵᱟᱹᱲᱤᱡᱚᱜ ᱠᱟᱱᱟ ᱚᱱᱟ ᱫᱚ ᱟᱵᱚ ᱛᱮᱜᱮ ᱵᱚᱱ ᱵᱟᱹᱲᱤᱡᱮᱫ-ᱟ᱾
ᱟᱨ ᱚᱠᱟ ᱥᱮᱫ ᱛᱮ ᱵᱟᱹᱲᱤᱡᱚᱜ ᱠᱟᱱᱟ ᱚᱱᱛᱮ ᱜᱮᱵᱚᱱ ᱠᱟᱹᱢᱤᱭᱮᱫ-ᱟ, ᱵᱟᱲᱟᱭ ᱜᱮᱭᱟ ᱵᱚᱱ ᱡᱮ ᱱᱚᱣᱟ ᱫᱚ ᱱᱚᱣᱟ ᱪᱤᱠᱟᱹ ᱞᱮᱠᱷᱟᱱ ᱵᱟᱹᱲᱤᱡᱚᱜ-ᱟ ᱠᱤᱱᱛᱩ, ᱵᱟᱲᱟᱭ ᱵᱩᱡᱷᱟ. ᱡᱷᱟᱹᱣ ᱠᱟᱛᱮ ᱜᱮ ᱟᱨᱦᱚᱸ ᱵᱟᱹᱲᱤᱡ ᱪᱮᱫ ᱜᱮᱵᱚᱱ ᱠᱟᱹᱢᱤ ᱠᱟᱱᱟ᱾
ᱛᱮᱫ ᱜᱮ ᱡᱚᱛᱚᱣᱟᱜ ᱵᱚᱱ ᱵᱟᱹᱲᱤᱡ-ᱟ ᱟᱨ ᱢᱟ ᱮᱱᱛᱮᱫ ᱟᱫᱚ, ᱟᱵᱚ ᱜᱮ ᱡᱩᱫᱤ ᱟᱵᱚᱣᱟᱜ ᱵᱚᱱ ᱵᱟᱹᱲᱤᱡᱟ ᱚᱠᱚᱭ ᱫᱚ ᱟ